ᱦᱟᱸ ᱦᱮᱞᱳ,
ᱡᱚᱦᱟᱨ ᱜᱮ ᱜᱚᱝᱠᱮ᱾
ᱦᱮᱸ ᱡᱚᱦᱟᱨ ᱜᱮ᱾
ᱚᱸᱥᱟᱹᱜᱩᱱ ᱥᱛᱟᱟᱜ᱾
ᱦᱮᱸ ᱥᱮᱛᱟᱜ ᱥᱟᱹᱜᱩᱱ ᱥᱮᱛᱟᱜ, ᱫᱮ ᱪᱮᱜ ᱠᱚ ᱪᱤᱠᱟ ᱵᱟᱲᱟ ᱦᱩᱭᱩᱜ ᱠᱟᱱᱟ᱾
ᱱᱤᱛᱚᱜ ᱫᱚ ᱚᱲᱟᱜ ᱠᱚᱨᱮᱜ ᱜᱮ᱾
ᱚᱸ ᱟᱪᱪᱷᱟ, ᱫᱤᱭᱮ ᱫᱟᱜ ᱡᱟᱹᱲᱤ ᱠᱚ ᱪᱮᱫᱞᱮᱠ ᱪᱮᱠᱟ ᱦᱚᱞᱟ ᱫᱚ ᱦᱩᱭᱱᱟᱢ,
ᱦᱚᱞᱟ ᱵᱟᱝ ᱦᱩᱭ ᱠᱟᱱᱟ ᱱᱚᱛᱮ ᱠᱚᱢ ᱠᱚᱢ ᱦᱩᱭ ᱠᱟᱱᱟ᱾ ᱱᱚᱣᱟ ᱫᱚ ᱚᱛ ᱜᱮ ᱵᱟᱝ ᱞᱚᱦᱚᱫ ᱠᱟᱱᱟ ᱪᱮᱛᱟᱱ ᱨᱮᱱᱟᱜ ᱫᱷᱩᱣᱟᱹ ᱠᱚᱦᱚᱸ ᱵᱟᱝ ᱞᱚᱦᱚᱫ ᱠᱟᱱᱟ᱾
ᱩᱦᱩᱸᱜ ᱟᱪᱪᱷᱟ᱾ ᱢᱟᱱᱮ ᱛᱟᱦᱚᱞᱮ ᱟᱞᱮ ᱥᱮᱱ ᱫᱚ ᱦᱚᱞᱟ ᱫᱚ ᱪᱮᱫ ᱤᱧ ᱞᱟᱹᱭᱟ ᱢᱟᱱᱮ ᱥᱩᱫᱷᱩ ᱨᱤᱢᱤᱞ, ᱛᱮᱫ ᱨᱤᱢᱤᱞ ᱠᱮᱫᱟ ᱟᱨᱮ ᱮᱲᱮ ᱠᱮᱫ ᱞᱮᱭᱟ, ᱢᱟᱱᱮ ᱫᱟᱜ ᱫᱚ ᱵᱟᱭ ᱫᱟᱜ ᱟᱞᱮᱭᱟᱱᱤᱡ ᱢᱤᱫ ᱠᱟᱹᱴᱤᱡ ᱦᱚᱸ᱾
ᱴᱷᱤᱠ ᱴᱷᱤᱠ, ᱚᱱᱠᱟ ᱜᱮ ᱚᱱᱠᱟ ᱜᱮ ᱱᱚᱛᱮ ᱦᱚᱸ ᱢᱤᱪᱷᱟᱹ ᱢᱤᱪᱷᱟᱹ ᱟᱫᱚ ᱱᱚᱝᱠᱟ ᱠᱟᱹᱴᱤᱡ ᱮ ᱠᱚᱨᱟᱣ ᱦᱚᱴᱚ ᱠᱟᱫᱟᱭ᱾ ᱪᱮᱛᱟᱱ ᱪᱮᱛᱟᱱ, ᱢᱟᱱᱮ ᱱᱚᱣᱟ ᱫᱚ ᱵᱟᱝ ᱞᱮᱠᱟᱜᱮ᱾
ᱵᱟᱝ ᱞᱮᱠᱟ ᱜᱮ ᱵᱟᱝ ᱟᱨ ᱫᱤᱭᱮ, ᱛᱚ ᱛᱟᱞᱮ ᱛᱮᱦᱮᱧ ᱫᱚ ᱪᱮᱫ ᱞᱮᱠᱟ ᱟᱵᱚᱦᱟᱣᱟ ᱠᱚ ᱟᱯᱮᱥᱮᱱ ᱫᱚ?
ᱟᱵᱟᱣᱟ ᱫᱚ ᱛᱮᱦᱮᱧ ᱫᱚ ᱯᱩᱨᱟᱹ ᱯᱚᱨᱤᱥᱠᱟᱨ ᱠᱟᱫᱟᱭ ᱮᱠᱫᱚᱢ ᱥᱤᱛᱩᱝ ᱠᱟᱫᱟᱭ ᱰᱤᱜᱤ ᱢᱤ,
ᱰᱤᱜᱤ ᱢᱤᱜᱤ ᱵᱟᱝ, ᱟᱫᱚ ᱦᱚᱸᱜᱼᱚᱭ ᱫᱟᱜ ᱵᱟᱝ ᱠᱷᱟᱹᱛᱤᱨ ᱠᱷᱟᱹᱛᱤᱨ ᱛᱮ ᱡᱮ ᱡᱟᱦᱟᱱᱟᱜ ᱮᱴᱠᱮᱴᱚᱬᱮ ᱠᱚ ᱪᱮᱫ ᱞᱮᱠᱟ ᱟᱯᱮᱥᱮᱫ, ᱟᱞᱮ ᱥᱮᱱ ᱢᱟ ᱟᱹᱰᱤ ᱜᱮ, ᱮᱴᱠᱮᱴᱮ ᱯᱟᱲᱟᱣ ᱟᱠᱟᱱ ᱫᱟᱜ ᱠᱷᱟᱹᱛᱤᱨ ᱛᱮ᱾
ᱵᱟᱝ ᱮᱴᱠᱮᱴᱚᱬᱮ ᱫᱚ ᱦᱩᱭᱩᱜ ᱠᱟᱱᱟ, ᱟᱫᱚ ᱟᱞᱮᱥᱮᱫ ᱨᱮᱫᱚ ᱚᱱᱮ ᱪᱟᱨᱟ ᱠᱚ ᱜᱤᱰᱤ ᱞᱟᱹᱜᱤᱫ ᱫᱚ ᱮᱴᱠᱮᱴ ᱴᱚᱬᱮ ᱵᱚᱞᱛᱮ ᱟᱫᱚ ᱢᱤᱱᱤ ᱠᱚ ᱢᱟᱨᱥᱟᱞ ᱠᱚ ᱢᱮᱱᱟᱜ ᱟᱠᱟᱫ ᱛᱟᱞᱮᱭᱟ ᱦᱮᱸ ᱥᱮ᱾
ᱦᱮᱸ,
ᱛᱟᱦᱚᱞᱮ ᱠᱷᱟᱱ ᱫᱚ ᱟᱫᱚ ᱚᱱᱟ ᱢᱤᱱᱤ ᱢᱟᱨᱥᱟᱞ ᱠᱚ ᱪᱟᱞᱟᱣ ᱠᱟᱛᱮᱫ ᱜᱮ ᱚᱱᱟ, ᱪᱟᱨᱟ ᱠᱷᱮᱛ ᱠᱚ, ᱥᱮ ᱵᱟᱹᱫᱽ ᱠᱚ ᱚᱱᱟ ᱠᱚ ᱞᱚᱥᱚᱫ ᱠᱟᱛᱮᱜ ᱪᱟᱨᱟ ᱠᱚ ᱜᱤᱰᱤ ᱦᱩᱭᱩᱜ ᱠᱟᱱᱟ ᱟᱨᱠᱤ᱾ ᱢᱟᱱᱮ ᱡᱩᱫᱤ ᱥᱮᱨᱢᱟ ᱨᱮ ᱵᱟᱭ ᱡᱟᱹᱲᱤ ᱨᱮᱦᱚᱸ, ᱦᱮᱸ ᱟᱞᱮ ᱥᱮᱫ ᱫᱚ ᱚᱱᱟ ᱥᱩᱵᱤᱫᱷᱟ ᱫᱚ ᱵᱷᱟᱞᱤ ᱜᱮ ᱢᱮᱱᱟᱜ ᱠᱟᱫ ᱛᱟᱞᱮᱭᱟ, ᱦᱮᱸ ᱦᱩᱭᱩᱜᱼᱟ᱾
ᱟᱨ ᱟᱞᱮ ᱥᱮᱱ ᱫᱚ ᱡᱮ, ᱟᱞᱮ ᱥᱮᱱ ᱫᱚ ᱡᱮ, ᱮᱴᱠᱮ, ᱪᱟᱨᱟ ᱠᱚ ᱜᱤᱰᱤ ᱦᱩᱭ ᱠᱟᱱ ᱚᱱᱟ ᱠᱚ ᱫᱟᱜ ᱵᱟᱝ
ᱚ,
ᱟᱹᱰᱤ ᱥᱩᱵᱤᱫᱷᱟ ᱦᱩᱭ ᱠᱚᱜ,
ᱦᱮᱸ,
ᱛᱤᱱᱟᱹᱜ ᱜᱟᱱ ᱪᱟᱨᱟ ᱠᱚᱫᱚ ᱥᱮ ᱟᱯᱨ, ᱦᱩᱭ ᱠᱟᱱᱟ,
ᱦᱮᱸ,
ᱞᱟᱹᱭᱫᱟᱹᱧ ᱛᱤᱱᱟᱹᱜ ᱜᱟᱱ ᱪᱟᱨᱟ ᱠᱚ ᱚᱱᱟ ᱟᱯᱷᱚᱨ ᱠᱚᱫᱚ ᱜᱤᱰᱤ ᱦᱩᱭ ᱠᱟᱱᱟ᱾
ᱜᱤᱰᱤ ᱦᱩᱭ ᱠᱟᱱᱟ ᱠᱤᱡᱤ ᱫᱚᱥᱮᱠ ᱜᱟᱱ ᱫᱚ ᱜᱤᱰᱤ ᱦᱚᱭ ᱠᱟᱱᱟ ᱟᱨᱦᱚᱸ ᱜᱤᱰᱤ ᱦᱩᱭᱩᱜᱼᱟ᱾ ᱦᱮᱸ ᱥᱮ ᱟᱫᱚ ᱱᱚᱜᱼᱚᱭ ᱵᱟᱭ ᱥᱮᱨᱢᱟ ᱵᱟᱭ ᱡᱟᱹᱨᱤᱭ ᱫᱟ ᱥᱮ᱾ ᱛᱟᱦᱚᱞᱮ ᱠᱷᱟᱱ ᱫᱚ, ᱥᱮᱨᱢᱟ ᱵᱟᱭ ᱡᱟᱹᱨᱤ ᱞᱮᱠᱷᱟᱱ ᱫᱚ, ᱯᱚᱨᱮ ᱨᱚᱦᱚᱭ ᱡᱚᱠᱷᱚᱱ ᱫᱚ, ᱛᱟᱭᱱᱚᱢᱚᱜᱼᱟ ᱛᱚ᱾ ᱛᱟᱨ ᱡᱚᱱᱱᱮ ᱜᱮ, ᱟᱫᱚ ᱢᱤᱱᱤ ᱫᱚ ᱢᱮᱱᱟᱜ ᱨᱮᱦᱚᱸ, ᱟᱫᱚ ᱛᱚᱵᱩ ᱨᱮᱦᱚᱸ ᱡᱩᱫᱤ ᱥᱮᱨᱢᱟ ᱠᱷᱚᱱᱟᱜ ᱵᱟᱭ ᱡᱟᱹᱲᱤᱭᱟ ᱩᱱᱟᱹᱜ ᱴᱟ ᱫᱚ ᱵᱟᱝᱠᱚ ᱪᱟᱞᱟᱣ ᱞᱟᱹᱜᱤᱫᱟ ᱦᱚᱭᱛᱳ ᱦᱟᱞᱠᱟ ᱧᱚᱜ ᱮ, ᱥᱮᱨᱢᱟ ᱡᱟᱹᱭ ᱠᱮᱫᱟᱭ᱾ ᱪᱟᱨᱟ ᱠᱳ ᱦᱚᱭᱚᱜᱼᱟ, ᱛᱟᱦᱚᱞᱮ ᱠᱷᱟᱱ ᱫᱚ ᱩᱱᱫᱚ ᱟᱫᱚ ᱢᱤᱱᱤ ᱪᱟᱹᱞᱩ ᱞᱮᱠᱷᱟᱱ ᱫᱚ ᱠᱚᱢ ᱫᱟᱜ ᱛᱮᱜᱮ ᱦᱚᱭᱚᱜᱼᱟ ᱥᱮ᱾
ᱦᱮᱸ
ᱛᱟᱦᱚᱞᱮ ᱠᱷᱟᱱ ᱫᱚ ᱱᱟᱯᱟᱭᱚᱜᱼᱟ ᱛᱟᱭ ᱡᱟᱱᱮ ᱯᱩᱨᱟᱹ ᱴᱟᱜ ᱫᱚ ᱢᱤᱫ ᱥᱟᱶᱛᱮ ᱜᱤᱰᱤ ᱫᱚ ᱵᱟᱝ ᱦᱚᱭᱚᱜ ᱠᱟᱱᱟ ᱚᱱᱟ ᱪᱟᱨᱟ ᱠᱳ ᱫᱳ ᱚᱱᱟ ᱠᱮᱡᱤ ᱫᱚᱥ ᱮᱠ ᱜᱟᱱ ᱠᱳᱨᱟᱣ ᱦᱩᱭ ᱟᱠᱟᱱᱟ᱾
ᱦᱩᱸ ᱟᱪᱪᱷᱟ ᱧᱮᱞ ᱧᱮᱞ ᱛᱮᱜᱮ ᱟᱵᱚᱣᱟᱜ ᱥᱟᱱᱛᱟᱲ ᱥ ᱥᱚᱢᱟᱡᱽ ᱨᱮᱱᱟᱜ ᱢᱤᱫᱴᱮᱜ ᱟᱢᱵᱟᱵᱩᱛᱤ ᱥᱩᱨᱮ ᱮᱱ ᱛᱟᱵᱚᱱᱟ, ᱪᱮᱫ ᱞᱮᱠᱟ ᱛᱟᱦᱚᱞᱮ ᱟᱢᱵᱟᱵᱩᱛᱤ ᱠᱚᱫᱚ ᱪᱮᱫ ᱞᱮᱠᱟ ᱵᱚᱱ ᱢᱟᱱᱟᱣᱟ?
ᱟᱢᱵᱟᱵᱚᱛᱤ ᱢᱟᱱᱟᱣ ᱛᱚ ᱟᱫᱚ ᱡᱚᱢ ᱧᱩ ᱨᱮᱱᱟᱜ ᱤᱭᱟᱹ ᱠᱟᱱ ᱛᱟᱵᱚᱱᱟ ᱛᱚ ᱟᱢᱵᱟᱵᱩᱛ ᱛᱤ ᱟᱫᱚ ᱚᱱᱠᱟ ᱜᱮ ᱢᱟᱱᱟᱜᱼᱟ ᱱᱚᱛᱮ ᱫᱚ ᱤᱭᱟᱹ ᱠᱚᱫᱚ ᱵᱟᱭ ᱢᱟᱱᱟ ᱮᱴᱟᱜ ᱡᱤᱱᱤᱥ ᱠᱚᱫᱚ ᱵᱟᱭ ᱢᱟᱱᱟᱜ-ᱟ ᱫᱚ ᱡᱚᱢ ᱧᱩ ᱞᱟᱹᱜᱤᱫ ᱛᱮ ᱡᱟᱦᱟᱸ ᱠᱚ ᱯᱷᱚᱞ ᱯᱟᱠᱚᱲ ᱡᱤᱞ ᱚᱱᱟ ᱠᱚ ᱟᱹᱜᱩ ᱫᱚᱨᱠᱟᱨᱚᱜᱼᱟ᱾ ᱦᱮᱸ ᱥᱮ ᱛᱚ ᱠᱷᱟᱹᱡᱟᱹᱲᱤ ᱠᱚ ᱠᱟᱱᱴᱷᱟᱲ ᱠᱚ ᱯᱨᱚᱛᱷᱚᱢ ᱥᱮᱛᱟᱜ ᱨᱮ ᱫᱚ ᱡᱚᱢ ᱧᱩ ᱨᱮᱱᱟᱜ ᱤᱭᱟᱹ ᱠᱟᱱᱟ ᱡᱚᱢ ᱧᱩ ᱛᱟᱦᱚᱞᱮ ᱚᱱᱟ ᱠᱚ ᱡᱚᱢ ᱧᱩ ᱴᱷᱤᱠ ᱴᱷᱟᱠ ᱜᱮ ᱞᱟᱜᱟᱜᱼᱟ
ᱟᱨ ᱱᱚᱝᱠᱟ ᱵᱟᱝ ᱛᱟᱦᱮᱱ ᱛᱮ
ᱵᱟᱝ ᱱᱚᱛᱮ ᱫᱚ ᱚᱱᱟ ᱯᱟᱛᱟ ᱠᱚ ᱫᱚ ᱵᱟᱝ ᱦᱩᱭᱩᱜ ᱜᱮᱭᱟ ᱾
ᱟᱪᱪᱷᱟ
ᱟᱯᱮ ᱥᱮᱫ ᱫᱚ
ᱟᱞᱮ ᱥᱮᱫ ᱫᱚ ᱢᱤᱫ ᱴᱮᱱ ᱟᱞᱮ ᱩᱱᱠᱩ ᱚᱸᱰᱮᱜ ᱜᱮ ᱯᱩᱡᱟᱹ ᱯᱟᱥᱟ ᱦᱩᱭᱩᱜ
ᱚᱸ
ᱦᱮᱸ ᱟᱨ ᱫᱤᱭᱮ ᱱᱚᱝᱠᱟ ᱢᱟ ᱡᱤᱞ ᱫᱮ ᱩᱞ ᱢᱮ ᱱᱚᱝᱠᱟ ᱞᱮᱠᱟ ᱥᱮᱫᱟᱭ
ᱚ ᱵᱟᱝ ᱛᱟᱦᱚᱞᱮ ᱟᱹᱰᱤ ᱱᱟᱯᱟᱭ ᱫᱷᱟᱨᱟ ᱜᱮ ᱦᱚᱭᱚᱜᱼᱟ ᱾
ᱦᱩᱸ ᱛᱟᱨᱟᱥᱟ ᱱᱟᱜᱼᱚᱭ ᱯᱮᱜᱮᱞ ᱡᱩᱱ ᱡᱟᱦᱟᱸ ᱦᱤᱡᱩᱜ ᱠᱟᱱᱟ ᱛᱟᱦᱞᱮ ᱚᱱᱛᱮ ᱦᱩᱞ ᱢᱟᱦᱟᱸ ᱪᱮᱫ ᱞᱮᱠᱟ ᱠᱚ ᱢᱟᱱᱟᱣᱟ ᱾
ᱦᱩᱞ ᱢᱟᱦᱟᱸ ᱫᱚ ᱦᱩᱞ ᱢᱟᱦᱟ ᱫᱚ ᱞᱟᱦᱟ ᱛᱮᱫᱚ ᱡᱮᱢᱚᱱ ᱢᱟᱱᱮ ᱢᱤᱫ ᱯᱟᱲᱟ ᱛᱮᱜᱮ ᱥᱮ ᱢᱤᱫ ᱟᱹᱛᱩ ᱛᱮᱜᱮ ᱞᱮ ᱢᱟᱱᱟᱣ ᱵᱟᱲᱟᱭᱮᱫ ᱛᱟᱦᱮᱱᱟ ᱫᱤᱭᱟᱹᱯᱚᱨ ᱚᱱᱠᱟ ᱟᱹᱪᱩ ᱪᱟᱞᱟᱣ ᱟᱹᱪᱩ ᱪᱟᱞᱟᱣ ᱠᱚᱨᱟᱣ ᱠᱚ ᱱᱮᱛᱟᱨ ᱫᱚ ᱵᱟᱨᱭᱟ ᱯᱮᱭᱟ ᱟᱛᱩ ᱢᱤᱫ ᱯᱟᱥᱟᱛᱮᱫ ᱥᱮ ᱤᱭᱟᱹ ᱠᱟᱛᱮᱫ ᱢᱟᱱᱮ ᱱᱟᱯᱟᱭ ᱫᱷᱟᱨᱟ ᱜᱮ ᱱᱮᱛᱟᱨ ᱫᱚ ᱟᱨᱠᱤ ᱠᱚᱨᱟᱣ ᱦᱩᱭᱩᱜ ᱠᱟᱱᱟ ᱡᱟᱦᱟᱸ ᱫᱚ ᱥᱚᱢᱟᱡᱽ ᱨᱮ ᱵᱷᱟᱹᱞᱤ ᱞᱟᱹᱜᱤᱫ ᱚᱱᱟ ᱠᱷᱟᱹᱛᱤᱨ ᱛᱮᱜᱮ ᱮᱠᱷᱚᱱ ᱫᱚ ᱠᱚᱨᱟᱣ ᱦᱩᱭᱩᱜᱼᱟ ᱱᱚᱜᱼᱚᱭ ᱡᱮ
ᱦᱩᱸ ᱚᱱᱟ ᱛᱚ ᱞᱟᱹᱠᱛᱤᱭᱟᱱ ᱡᱤᱱᱤᱥ ᱠᱟᱱ ᱜᱮᱭᱟ ᱪᱮᱫᱟᱜ ᱥᱮ ᱵᱤᱨ ᱵᱟᱱᱴᱟᱣᱟᱜ ᱧᱩᱛᱩᱢ ᱛᱮ ᱩᱱ ᱦᱤᱞᱚᱜ ᱦᱩᱞ ᱢᱟᱦᱟᱸ ᱡᱟᱦᱟᱸ ᱠᱳ ᱦᱩᱞ ᱠᱳ ᱰᱟᱠᱟᱣ ᱞᱮᱫᱟ ᱞᱟᱦᱟᱛᱮ ᱤᱝᱨᱮᱡᱟᱜ ᱦᱟᱛ ᱨᱮ ᱛᱟᱦᱮᱸ ᱠᱟᱱᱟ ᱱᱚᱶᱟ ᱵᱷᱟᱨᱚᱛ ᱫᱤᱥᱚᱢ ᱚᱱᱟ ᱯᱷᱩᱨᱜᱟᱹᱞ ᱞᱟᱹᱜᱤᱫ ᱦᱮᱸ ᱥᱮ ᱛᱟᱦᱞᱮ ᱠᱷᱟᱱ ᱡᱟᱦᱟᱸ ᱱᱟᱜᱟᱢ ᱢᱮᱱᱟᱜ ᱟᱠᱟᱫᱟ ᱚᱱᱟ ᱠᱚᱫᱚ ᱩᱱ ᱦᱤᱞᱚᱜ ᱫᱚ ᱫᱳ ᱚᱱᱟ ᱠᱳ ᱫᱳ ᱞᱟᱹᱭ ᱫᱳᱨᱠᱟᱨᱳᱜ ᱠᱟᱱᱟ ᱡᱮ ᱱᱚᱶᱟ ᱠᱟᱨᱚᱱ ᱛᱮ ᱟᱫᱚ ᱢᱮᱱᱟᱜ ᱟᱠᱟᱜ ᱠᱚ ᱛᱟᱵᱳᱱᱟ ᱜᱚᱝᱠᱮ ᱠᱳ ᱩᱱ ᱦᱤᱞᱚᱜ ᱫᱳ ᱠᱳ ᱞᱟᱹᱭ ᱛᱟᱵᱚᱱ ᱜᱮᱭᱟ ᱾ ᱡᱮ ᱱᱚᱝᱠᱟ ᱦᱩᱭ ᱞᱮᱱᱟ ᱚᱱᱠᱟ ᱦᱤᱞᱮ ᱦᱮᱸᱥᱮ
ᱦᱮᱸ ᱟᱵᱚ ᱠᱷᱚᱱ ᱢᱟᱲᱟᱝ ᱠᱚ ᱟᱫᱚ ᱡᱟᱦᱟᱸ ᱛᱤᱱᱟᱹᱜ ᱧᱮᱞ ᱥᱮ ᱱᱮ ᱦᱚᱲ ᱦᱚᱸ ᱠᱚᱨᱟᱣ ᱵᱟᱲᱟ ᱦᱩᱭᱩᱜ ᱠᱟᱱᱟ ᱥᱮ ᱵᱟᱝ ᱫᱚ ᱵᱟᱝ ᱞᱮᱠᱟ ᱫᱚ ᱵᱟᱝ ᱡᱮᱢᱚᱱ ᱱᱚᱛᱮ ᱟᱯᱮ ᱥᱮᱱ ᱫᱚ ᱪᱮᱫ ᱞᱮᱠᱟ ᱪᱚᱝ, ᱟᱞᱮ ᱥᱮᱱ ᱫᱚ ᱱᱚᱝᱠᱟ ᱥᱮᱛᱟᱜ ᱨᱮ ᱡᱚᱛᱚ ᱦᱚᱲ ᱩᱢ ᱥᱟᱯᱲᱟᱣ ᱠᱟᱛᱮᱱ ᱱᱚᱸᱰᱮ ᱡᱟᱦᱮᱨ ᱠᱷᱚᱱ ᱥᱟᱨᱡᱚᱢ ᱫᱟᱨᱮ ᱟ. ᱜᱩ ᱠᱟᱛᱮ ᱦ ᱠᱟᱛᱮ ᱥᱤᱫᱩ ᱠᱟᱱᱦᱩ ᱣᱟᱜ ᱯᱩᱨᱛᱤᱢᱟ ᱨᱮ ᱪᱟᱞᱟᱣ ᱠᱟᱛᱮᱜ ᱯᱩᱡᱟᱹ ᱯᱟᱥᱟ ᱠᱟ ᱠᱟᱛᱮᱫ ᱜᱚᱴ ᱡᱚᱦᱟᱨ ᱥᱮ ᱪᱮᱫ ᱞᱮᱠᱟ ᱨᱤᱞᱤ ᱠᱟ ᱠᱟᱛᱮ ᱟᱵᱚᱣᱟ ᱜᱟᱲ ᱛᱤᱠᱤᱱ ᱵᱮᱲᱟ ᱫᱚ ᱡᱟᱦᱟᱸ ᱫᱚ ᱵ ᱛᱟᱠᱚᱦᱵᱨᱤᱛᱤ ᱱᱚᱝᱠᱟ ᱠᱚ ᱤᱭᱟᱹ ᱠᱟ ᱠᱟᱛᱮᱮᱫ ᱢᱤᱫᱴᱮᱱ ᱤᱭᱟᱹᱠᱟ ᱤᱭᱟᱹ ᱞᱮᱠᱟ ᱦᱩᱭᱩᱜ ᱛᱮ ᱥᱮᱫᱤᱱ ᱫᱚ ᱟᱞᱮ ᱥᱮᱱ ᱫᱚ ᱟᱨᱠᱤ
ᱦᱮᱸ ᱵᱟᱝ ᱚᱱᱠᱟᱜ ᱜᱮ ᱟᱞᱮ ᱥᱮᱫ ᱦᱚᱸ ᱪᱮᱫᱠᱟᱢ ᱞᱟᱹᱭ ᱠᱮᱫᱟ ᱚᱱᱠᱟ ᱜᱮ ᱦᱩᱭᱩᱜ-ᱟ᱾
ᱟᱪᱪᱷᱟ ᱟᱨ ᱱᱚᱝᱠᱟ ᱟᱨ ᱟᱹᱭᱩᱵ ᱵᱮᱲᱟ ᱫᱚ ᱱᱚᱜ-ᱚᱭ ᱡᱮ ᱱᱚᱝᱠᱟ ᱵᱟᱠᱟᱱᱡ ᱞᱟᱹᱭ ᱞᱟᱠᱪᱟᱨ ᱨᱮᱱᱟᱜ ᱜᱮ ᱟᱵᱚᱣᱟᱜ ᱫᱚᱝ ᱞᱟᱜᱽᱲᱮ ᱵᱟᱦᱟ ᱱᱟᱥᱮᱱᱟᱜ ᱢᱟᱱᱮ ᱢᱤᱫ ᱫᱷᱟᱨᱟ ᱱᱟᱥᱮᱱᱟᱜ ᱟᱹᱰᱤ ᱫᱤᱱ ᱢᱟᱱᱮ ᱟᱵᱚᱣᱟᱜ ᱫᱩᱠ ᱵᱮᱲᱟ ᱠᱟᱱ ᱨᱮᱦᱚᱸ ᱱᱟᱥᱮᱱᱟᱜ ᱫᱚ ᱥᱟᱱᱛᱟᱲ ᱥᱚᱢᱟᱡᱽ ᱫᱚ ᱛᱩᱢᱫᱟᱹᱜ ᱴᱟᱢᱟᱠ ᱤᱫᱤ ᱢᱟᱱᱮ ᱮᱱᱮᱡ ᱨᱟᱹᱥᱠᱟᱹ ᱫᱚ ᱢᱟᱱᱮ ᱡᱚᱛᱚ ᱦᱚᱲ ᱜᱮ ᱥᱟᱱᱟ ᱵᱚᱱᱟ ᱦᱮᱸ ᱥᱮ
ᱦᱮᱸ ᱦᱮᱸ
ᱦᱩᱸ ᱟᱫᱚ ᱜᱚᱝᱠᱮ ᱞᱟᱹᱭ ᱫᱟᱞᱤᱧ ᱡᱮ ᱡᱟᱦᱟᱸ ᱱᱚᱜ-ᱚᱭ ᱡᱮ ᱡᱟᱦᱟᱸ ᱠᱚ ᱨᱮ ᱢᱤᱫ ᱵᱟᱨᱭᱟ ᱡᱟᱭᱜᱟ ᱨᱮ ᱟᱸᱡᱚᱢᱚᱜ ᱠᱟᱱᱟ ᱯᱮᱜᱮᱞ ᱡᱩᱱ ᱨᱮ ᱡᱟᱦᱟᱸ ᱫᱚ ᱤᱥᱴᱮᱡᱽ ᱯᱨᱳᱜᱨᱟᱢ ᱠᱚ ᱠᱚᱨᱟᱣ ᱫᱟ ᱱᱚᱣᱟ ᱫᱚ ᱠᱤ ᱵᱷᱟᱹᱞᱤ ᱠᱚ ᱠᱚᱨᱟᱣ ᱫᱟ ᱥᱮ ᱵᱟᱹᱲᱤᱡ ᱠᱚ ᱠᱚᱨᱟᱣ ᱫᱟ ᱟᱢᱟᱜ ᱪᱤᱱᱛᱟᱹ ᱵᱷᱟᱵᱽᱱᱟ ᱪᱮᱫ ᱦᱤᱡᱩᱜ ᱠᱟᱱᱟ
ᱱᱚᱣᱟ ᱫᱚ ᱴᱷᱤᱠ ᱯᱨᱳᱜᱨᱟᱢ ᱫᱚ ᱢᱟᱱᱮ ᱤᱧᱟᱹᱜ ᱞᱟᱹᱭ ᱛᱮᱫᱚ ᱵᱷᱟᱞᱮ ᱜᱮᱠᱚ ᱠᱚᱨᱟᱣ ᱮᱫᱟ ᱪᱮᱫᱟᱜ ᱥᱮ ᱚᱱᱟ ᱴᱮᱡᱽ ᱯᱨᱳᱜᱨᱟᱢ ᱢᱟᱱᱮ ᱵᱟᱝ ᱱᱚᱣᱟ ᱴᱮᱡᱽ ᱯᱨᱳᱜᱨᱟᱢ ᱢᱟᱱᱮ ᱪᱮᱫ ᱞᱮᱠᱟᱱᱟᱜ ᱮᱢ ᱞᱟᱹᱭ ᱫᱟ ᱚᱨᱠᱮᱥᱴᱟᱨ ᱠᱚ ᱤᱭᱟᱹ ᱠᱚ ᱚᱱᱟ ᱠᱚᱢ ᱞᱟᱹᱭ ᱫᱟ ᱥᱮ ᱵᱟᱝ ᱵᱟᱝ ᱚᱱᱟ ᱠᱚᱫᱚ ᱮᱠᱫᱚᱢ ᱛᱮ ᱢᱟᱱᱮ ᱤᱧᱟᱹᱜ ᱯᱟᱦᱴᱟ ᱠᱷᱚᱱᱟᱜ ᱫᱚ ᱚᱱᱟ ᱫᱚ ᱵᱟᱭ ᱴᱷᱤᱠᱟ ᱟᱨᱠᱤ ᱢᱟᱱᱮ ᱚᱨᱠᱮᱥᱴᱟᱨ ᱠᱚᱫᱚ ᱟᱨ ᱛᱮᱡᱽ ᱯᱨᱳᱜᱨᱟᱢ ᱠᱚᱫᱚ ᱡᱟᱦᱟᱸ ᱮᱠᱟᱱ ᱠᱚ ᱱᱟᱴᱚᱠ ᱠᱚ ᱦᱟᱱᱟ ᱠᱚ ᱦᱩᱭᱩᱜ-ᱟ ᱚᱱᱟ ᱠᱚᱫᱚ ᱴᱷᱤᱠ ᱜᱮᱭᱟ ᱟᱨ ᱡᱟᱦᱟᱸ ᱚᱱᱟ ᱛᱮᱡᱽ ᱯᱨᱳᱜᱨᱟᱢ ᱚᱱᱟ ᱚᱨᱠᱮᱥᱴᱟᱨ ᱪᱷᱟᱹᱯᱲᱤ ᱮᱱᱮᱡ ᱚᱱᱟ ᱠᱚᱫᱚ ᱢᱟᱱᱮ ᱛᱚ ᱟᱹᱞᱤᱧ ᱫᱚ ᱵᱟᱝ ᱞᱤᱧ ᱥᱚᱢᱚᱨᱛᱷᱚᱱ ᱫᱟ ᱟᱨᱠᱤ ᱚᱱᱟ ᱠᱚᱫᱚ ᱵᱟᱭ ᱡᱩᱛᱟ
ᱟᱹᱞᱤᱧ ᱦᱚᱸ ᱢᱤᱫ ᱠᱟᱛᱷᱟ ᱛᱮ ᱢᱮᱱ ᱫᱚ ᱡᱟᱦᱟᱸ ᱫᱚ ᱢᱟᱱᱮ ᱡᱟᱦᱟᱸ ᱪᱷᱟᱹᱯᱨᱤ ᱮᱱᱮᱡ ᱥᱮ ᱡᱟᱦᱟᱸ ᱤᱭᱟᱹ ᱚᱱᱟ ᱠᱚ ᱫᱚ ᱮᱠᱟᱞ ᱜᱮ ᱵᱟᱝ ᱱᱟᱯᱟᱭ ᱟ ᱠᱟᱨᱚᱱ ᱟᱵᱚ ᱥᱴᱮᱡᱽ ᱯᱨᱳᱜᱨᱟᱢ ᱵᱚᱱ ᱠᱚᱨᱟᱣᱟ ᱧᱮᱞ ᱵᱚᱱ ᱠᱚᱲᱟ ᱜᱤᱫᱽᱨᱟᱹ ᱠᱩᱲᱤ ᱜᱤᱫᱽᱨᱟᱹ ᱯᱟᱹᱣᱟᱹ ᱧᱩ ᱠᱟᱛᱮᱫ ᱥᱮ ᱪᱮᱫ ᱠᱟᱛᱮ ᱵᱚᱦᱩᱛ ᱠᱚ ᱫᱚᱱ ᱵᱟᱲᱟᱭᱟ ᱦᱮᱸ ᱥᱮ
ᱦᱮᱸ ᱦᱮᱸ
ᱟᱨ ᱡᱮ ᱱᱚᱝᱠᱟ ᱵᱷᱟᱹᱞᱤ ᱥᱚᱢᱟᱡᱽ ᱵᱷᱟᱹᱞᱤ ᱤᱭᱟᱹ ᱞᱟᱹᱜᱤᱫ ᱫᱚ ᱚᱠᱚᱭ ᱜᱮ ᱟᱵᱚᱱ ᱪᱷᱩᱴᱟᱹᱜ-ᱟ ᱱᱮᱛᱟᱨ ᱠᱷᱚᱱ ᱜᱤᱫᱽᱨᱟᱹ ᱵᱚᱱ ᱧᱮᱞ ᱮᱫ ᱠᱚ ᱜᱮᱭᱟ ᱟᱨ ᱡᱮ ᱱᱚᱜ-ᱚᱱᱟ ᱮᱠᱟᱝᱠᱚ ᱱᱟᱴᱚᱠ ᱫᱚ ᱡᱩᱫᱤ ᱦᱩᱞ ᱫᱤᱵᱚᱥ ᱨᱮᱵᱚᱱ ᱧᱮᱞᱟ ᱛᱟᱦᱚᱞᱮ ᱠᱷᱟᱱ ᱫᱚ ᱦᱩᱞ ᱫᱤᱵᱚᱥ ᱞᱟᱹᱭ ᱛᱮᱜᱮ ᱠᱚ ᱜᱟᱜ ᱜᱟᱵᱟᱱ ᱠᱟᱜ-ᱟ ᱩᱱᱠᱩᱣᱟᱜ ᱩᱱᱠᱩᱣᱟᱜ ᱨᱟᱦᱟ ᱟᱲᱟᱝ ᱛᱮ ᱦᱮᱸ ᱥᱮ ᱡᱮ ᱩᱱᱠᱩᱣᱟᱜ ᱚᱛᱤᱛ ᱠᱚ ᱢᱟᱱᱮ ᱚᱛᱤᱛ ᱠᱚ ᱥᱟᱵ ᱨᱟᱠᱟᱵᱟ ᱡᱮ ᱱᱚᱝᱠᱟ ᱠᱟᱛᱮᱫ ᱥᱤᱫᱩ ᱥᱮ ᱵᱤᱨ ᱵᱟᱱᱴᱟ ᱠᱚᱣᱟ ᱱᱚᱝᱠᱟ ᱠᱟᱛᱮ ᱠᱚ ᱞᱟᱹᱲᱦᱟᱹᱭ ᱞᱮᱱᱟ ᱮᱠᱟᱝᱠᱚ ᱱᱟᱴᱚᱠ ᱨᱮᱫᱚ ᱦᱚᱜᱚ ᱱᱟ ᱠᱚ ᱛᱩᱞᱟᱹᱣ ᱡᱚᱠᱷᱟᱭᱟ ᱡᱮ ᱡᱟᱛᱮ ᱦᱟᱯᱟᱢ ᱦᱟᱯᱲᱟᱢ ᱨᱮ ᱯᱚᱨᱮ ᱛᱮ ᱟᱵᱚᱨᱮᱱ ᱜᱤᱫᱽᱨᱟᱹ ᱠᱚ ᱱᱟᱭᱛᱮ ᱱᱟ ᱱᱟᱯᱟᱭ ᱛᱮᱠᱚ ᱱᱤᱭᱟᱹ ᱨᱮᱱᱟᱜ ᱠᱚ ᱵᱮᱵᱚᱥᱛᱷᱟ ᱠᱚ ᱦᱟᱛᱟᱣ ᱫᱟᱲᱮᱭᱟᱜ-ᱟ ᱚᱱᱟ ᱠᱷᱟᱹᱛᱤᱨ ᱛᱮ ᱛᱟᱭ ᱥᱮ
ᱦᱮᱸ ᱦᱮᱸ ᱦᱮᱸ ᱮᱠᱫᱚᱢ ᱴᱷᱤᱠ ᱚᱱᱟ ᱚᱱᱟ ᱜᱮ ᱚᱱᱮ ᱮᱠᱟᱝᱠᱚ ᱱᱟᱴᱚᱠ ᱠᱚ ᱡᱟᱦᱟᱸ ᱦᱩᱞ ᱠᱚ ᱠᱚᱨᱟᱣ ᱞᱮᱫᱟ ᱤᱝᱨᱮᱡᱽ ᱥᱟᱶ ᱠᱚ ᱛᱟᱯᱟᱢ ᱞᱮᱱᱟ ᱦᱮᱸ ᱥᱮ ᱪᱮᱫ ᱞᱮᱠᱟ ᱠᱟᱛᱮᱫ ᱚᱱᱟ ᱠᱚ ᱟᱹᱰᱤ ᱱᱟᱯᱟᱭ ᱛᱮ ᱦᱳᱭᱳᱜ-ᱟ ᱚᱱᱟ ᱠᱚ ᱫᱚ ᱢᱟᱱᱮ ᱥᱚᱢᱚᱨᱛᱷᱚᱱ ᱢᱟᱱᱮ ᱞᱟᱹᱭ ᱠᱟᱱᱟ ᱡᱮ ᱵᱟᱝ ᱚᱱᱠᱟᱱᱟᱜ ᱤᱭᱟᱹ ᱯᱨᱳᱜᱨᱟᱢ ᱠᱚᱫᱚ ᱛᱟᱦᱮᱱ ᱢᱟ ᱚᱱᱟ ᱦᱩᱞ ᱢᱟᱦᱟ ᱨᱮ ᱡᱟᱦᱟᱸ
ᱡᱚᱛᱚᱱ ᱡᱚᱛᱚ ᱡᱚᱛᱚᱱ ᱡᱚᱛᱚ ᱱᱟᱴᱚᱠ ᱨᱮ ᱥᱮ ᱡᱚᱛᱚ ᱤᱭᱟᱹ ᱨᱮᱫᱚ ᱵᱟᱹᱲᱤᱡ ᱤᱭᱟᱹ ᱫᱚ ᱵᱟᱝ ᱛᱟᱦᱮᱱᱟ ᱠᱤᱪᱷᱩ ᱠᱤᱪᱷᱩ ᱡᱤᱱᱤᱥ ᱨᱮᱫᱚ ᱱᱟᱯᱟᱭ ᱡᱤᱱᱤᱥ ᱦᱚᱸ ᱛᱟᱦᱮᱱᱟ ᱦᱮᱸ ᱥᱮ ᱵᱟᱝ
ᱦᱮᱸ ᱦᱮᱸ
ᱡᱮᱢᱚᱱ ᱮᱠᱟᱝᱠᱚ ᱱᱟᱴᱚᱠ ᱟᱵᱚᱣᱟᱜ ᱮᱱᱮᱡ ᱥᱮᱨᱮᱧ ᱞᱟᱭᱞᱟᱠᱪᱟᱨ ᱨᱮᱱᱟᱜ ᱡᱤᱱᱤᱥ ᱠᱚ ᱡᱩᱫᱤᱢ ᱫᱚᱦᱚ ᱤᱫᱤᱭᱟ ᱛᱟᱦᱚᱞᱮ ᱠᱷᱟᱱ ᱟᱹᱰᱤ ᱜᱮ ᱱᱟᱯᱟᱭ ᱱᱟᱯᱟᱭᱚᱜ-ᱟ ᱚᱱᱟ ᱠᱚᱫᱚ ᱵᱟᱝ ᱪᱟᱵᱟᱜ-ᱟ ᱡᱮᱢᱚᱱ ᱟᱵᱚᱣᱟᱜ ᱵᱤᱥᱮᱥ ᱠᱷᱮᱛᱨᱮ ᱦᱚᱸᱜ-ᱱᱟ ᱯᱮᱜᱮᱞ ᱡᱩᱱ ᱨᱮᱫᱚ ᱟᱹᱰᱤ ᱛᱮᱫ ᱜᱮ ᱠᱷᱟᱨᱟᱯᱟᱭ ᱚᱱᱟ ᱡᱟᱦᱟᱸ ᱮᱥᱴᱮᱡᱽ ᱯᱨᱳᱜᱨᱟᱢ ᱪᱷᱟᱹᱯᱨᱤ ᱯᱨᱳᱜᱨᱟᱢ ᱱᱤᱭᱟᱹ ᱛᱮᱜ ᱫᱚ ᱢᱟᱱᱮ ᱡᱚᱛᱚ ᱦᱚᱲ ᱵᱤᱨᱳᱫ ᱞᱮᱠᱷᱟᱱ ᱟᱹᱰᱤ ᱜᱮ ᱱᱟᱯᱟᱭᱚᱜᱼᱟ ᱦᱮᱸ ᱥᱮ ᱵᱟᱝ?
ᱦᱮᱸ ᱚᱱᱟ ᱫᱚ ᱵᱤᱨᱳᱛ ᱢᱮᱱᱟᱜ ᱠᱟᱫᱟ ᱛᱟ ᱡᱮ ᱦᱩᱞ ᱢᱟᱦᱟ ᱨᱮᱫᱚ ᱚᱱᱟ ᱯᱨᱳᱜᱨᱟᱢ ᱫᱚ ᱵᱟᱝ ᱪᱟᱞᱟᱜᱼᱟ, ᱟᱞᱮ ᱥᱮᱫ ᱫᱚ ᱚᱱᱟ ᱠᱚᱫᱚ ᱵᱤᱨᱳᱛ ᱠᱚᱨᱟ ᱜᱮ ᱢᱮᱱᱟᱜ ᱟᱠᱟᱫᱟ᱾ ᱡᱮ ᱱᱚᱜᱼᱚᱭ ᱯᱮᱜᱮᱞ ᱡᱩᱱ ᱨᱮᱫᱚ ᱚᱱᱟ ᱴᱮᱡᱽ ᱯᱨᱳᱜᱨᱟᱢ ᱫᱚ ᱵᱟᱝ ᱜᱟᱱᱚᱜᱼᱟ᱾
ᱦᱮᱸ ᱱᱚᱛᱮ ᱦᱚᱸ ᱠᱤᱪᱷᱩ ᱠᱤᱪᱷᱩ ᱡᱟᱭᱜᱟ ᱨᱮ ᱡᱮ ᱱᱚᱝᱠᱟ ᱱᱮᱛᱟᱨ ᱫᱚ ᱟᱨᱦᱚ ᱠᱚ ᱛᱩᱫ ᱟᱠᱟᱱᱟ ᱱᱚᱝᱠᱟ ᱢᱟᱱ-ᱤᱸ-ᱮ-ᱢᱟᱹᱡᱷᱤ ᱯᱟᱨᱜᱟᱱᱟ ᱢᱚᱦᱚᱞ ᱠᱚ ᱡᱟᱦᱟᱸ ᱫᱚ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱱᱚᱝᱠᱟ ᱠᱚ ᱡᱤᱱᱤᱥ ᱢᱤᱜᱴᱟᱱ ᱵᱟᱨᱭᱟ ᱩᱢ ᱤᱭᱟᱹ ᱠᱚ ᱛᱩᱫ ᱟᱠᱟᱱᱟ ᱦᱮᱸ ᱥᱮ᱾
ᱦᱩᱸ᱾
ᱱᱚᱝᱠᱟ ᱠᱤᱪᱷᱩ ᱟᱞᱮ ᱯᱟᱥᱮ ᱠᱚᱨᱮ ᱚᱝᱠᱟ ᱥᱴᱮᱡ ᱯᱨᱳᱜᱨᱟᱢ ᱦᱩᱭ ᱵᱟᱲᱟᱜ ᱠᱟᱱ ᱛᱟᱦᱮᱱ ᱜᱮᱭᱟ ᱫᱤᱭᱮᱯᱚᱨ ᱚᱝᱠᱟ ᱚᱱᱟ ᱡᱟᱭᱜᱟ ᱨᱮ ᱥᱮᱱ ᱠᱟᱛᱮᱜ ᱡᱤᱫ ᱩᱱᱠᱩ ᱩ ᱠᱩ ᱟᱛᱳᱨᱮᱢ ᱵᱩᱡᱷᱟᱹᱣ ᱵᱟᱲᱟ ᱠᱮᱜ ᱠᱷᱟᱡ ᱩᱝᱠᱩ ᱱᱤᱛᱚᱜ ᱚᱱᱟ ᱯᱩᱡᱟᱹ ᱯᱟᱥᱟ ᱦᱚᱸᱠᱚ ᱵᱚᱱᱫᱚ ᱠᱟᱫᱟ ᱢᱟᱱᱮ ᱩᱝᱠᱩᱣᱟᱜ ᱪᱤᱱᱛᱟᱹ ᱫᱷᱟᱨᱟ ᱛᱤᱱᱟᱹᱜ ᱱᱟᱯ ᱛᱤᱱᱟᱹᱜ ᱱᱟᱯᱟᱭ ᱛᱟᱠᱚ ᱛᱟᱦᱚᱞᱮ ᱟᱵᱚ ᱥᱟᱱᱛᱟᱲ ᱦᱚᱯᱚᱱᱟᱜ ᱯᱟᱭ ᱥᱮ᱾
ᱦᱩᱸ᱾
ᱟ ᱫᱤᱭᱮᱯᱚᱨ ᱛᱟᱦᱞᱮ ᱩᱢ ᱛᱤᱨᱤᱥᱟ ᱡᱩᱱ ᱥᱮ ᱯᱮᱜᱮᱞ ᱡᱩᱱ ᱨᱮ ᱩᱱ ᱚᱱᱟ ᱵᱚᱞ ᱠᱷᱮᱞᱳᱰ ᱥᱮ ᱵᱚᱞ ᱜᱟᱛᱮᱜ ᱠᱚᱫᱚ ᱚᱱᱛᱮ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱚᱸ, ᱱᱚᱛᱮ ᱦᱳᱭᱳᱜ ᱜᱮᱭᱟ᱾
ᱟᱫᱚ ᱯᱨᱚᱛᱤ ᱡᱟ ᱯᱨᱚᱛᱛᱮᱠ ᱟᱹᱛᱚ ᱟᱹᱛᱳ ᱫᱚ ᱵᱟᱝ ᱦᱳᱭᱳᱜᱼᱟ, ᱚᱱᱟ ᱵᱤᱵᱷᱤᱱᱱᱚ ᱡᱟᱭᱜᱟ ᱨᱮ ᱚᱱᱟ ᱠᱚᱫᱚ ᱯᱳᱜᱨᱟᱢ ᱠᱚ ᱛᱟᱦᱮᱱᱟ ᱟᱨᱠᱤ ᱠᱷᱮᱞᱳᱰ ᱠᱚᱫᱚ ᱵᱚᱞ ᱠᱷᱮᱞᱳᱰ ᱠᱚᱫᱚ, ᱛᱚ ᱱᱚᱝᱠᱟ ᱫᱚ ᱦᱳᱭᱳᱜ ᱜᱮᱭᱟ ᱡᱟᱦᱟᱸ ᱠᱚᱨᱮᱜ ᱠᱚ ᱢᱟᱱᱟᱣᱫᱟ ᱯᱮᱜᱮᱞ ᱡᱩᱱ, ᱚᱱᱟ ᱫᱚ ᱢᱟᱱᱟᱜ ᱜᱮᱭᱟ ᱵᱷᱟᱞᱮ ᱜᱮ᱾ ᱟᱫᱚ ᱥᱮᱥ ᱵᱤᱵᱷᱤᱱᱱᱚ ᱨᱚᱠᱚᱢ ᱫᱤᱭᱮ ᱯᱳᱜᱨᱟᱢ ᱛᱟᱦᱮᱱ ᱛᱟᱠᱚᱣᱟ, ᱡᱟ ᱢᱟᱱᱮ ᱜᱚᱴᱟ ᱨᱮᱫᱚ ᱚᱱᱟ ᱠᱷᱮᱞᱳᱰ ᱫᱚ ᱵᱚᱞ ᱠᱷᱮᱞᱳᱰ ᱫᱚ ᱟᱨᱠᱤ ᱵᱟᱝ ᱛᱟᱦᱮᱱᱟ᱾
ᱦᱮᱸ, ᱟᱫᱚ ᱜᱚᱴᱟ ᱫᱚ ᱥᱚᱢᱵᱷᱚᱵ ᱦᱚᱸ ᱵᱟᱝ ᱠᱟᱱᱟ ᱡᱮ ᱢᱤᱜ ᱚᱱᱟ ᱢᱤᱜ ᱵᱟᱨ ᱡᱟᱭᱜᱟ ᱩᱸ ᱵᱟᱨ ᱡᱟᱭᱜᱟ ᱨᱮᱜᱮ ᱠᱟᱱᱟ ᱚᱱᱟ ᱠᱚ ᱠᱷᱮᱞᱳᱰ ᱠᱚᱫᱚ ᱡᱮ ᱩᱸ ᱜᱚᱴᱟᱜᱮ ᱚᱝᱠᱟ ᱫᱚ ᱵᱟᱝ᱾ ᱛᱟᱭᱥᱮᱢ ᱮᱢ᱾
ᱟᱫᱚ ᱵᱤᱵᱷᱤᱱᱱᱚ ᱯᱳᱜᱨᱟᱢ ᱛᱚ ᱱᱚᱝᱠᱟ ᱫᱚᱫᱚ ᱥᱟᱵ ᱜᱮ ᱛᱟᱦᱮᱱᱟ ᱛᱚ᱾ ᱧᱮᱞ ᱛᱚ ᱞᱟᱭᱼᱞᱟᱠᱪᱟᱨ ᱠᱷᱚᱱᱟᱜ ᱥᱩᱨᱩ ᱠᱟᱛᱮᱫ᱾ ᱫᱚ ᱯᱩᱨᱟᱹᱴᱟ ᱡᱷᱚᱛᱚ ᱜᱮ ᱥᱟᱱᱟᱢᱟᱜ ᱜᱮ ᱛᱟᱦᱮᱱᱟ ᱟᱨᱦᱚᱸ ᱵᱤᱠᱮᱞ ᱥᱮᱜ ᱫᱚ ᱛᱟᱦᱮᱱ ᱠᱟᱱᱟ᱾ ᱛᱟᱨᱟᱥᱤᱧ ᱥᱮᱱ ᱡᱟᱦᱟᱸ ᱢᱟᱸᱡᱟᱱ ᱛᱟᱨᱟᱥᱤᱧ ᱥᱮᱫ ᱱᱚᱛᱮ ᱨᱮ ᱵᱚᱡᱷᱟ ᱛᱩᱧ ᱛᱟᱦᱮᱸᱱᱟ᱾ ᱛᱟᱨᱯᱚᱨᱮ ᱡᱮ ᱡᱮᱢᱚᱱᱮᱢ ᱞᱟᱹᱭ ᱤᱫᱤ ᱠᱮᱫᱟ ᱥᱤᱸᱜᱟᱹ ᱥᱮ ᱟᱭᱩᱵ ᱥᱮᱫ ᱫᱚ ᱛᱟᱦᱮᱱᱟ ᱞᱟᱠᱪᱟᱨ ᱮᱱᱮᱡ ᱥᱮᱨᱮᱧ ᱠᱚ ᱛᱟᱦᱮᱱᱟ ᱛᱟᱨᱯᱚᱨᱮ ᱮᱠᱟᱝᱠᱚ ᱱᱟᱴᱚᱠ᱾ ᱦᱮᱸ ᱚᱱᱟ ᱠᱚ ᱛᱟᱦᱮᱱᱟ ᱟᱨᱦᱚᱸ ᱧᱤᱫᱟᱹ ᱢᱤᱜ ᱧᱤᱫᱟᱹ ᱜᱮ ᱟᱫᱚ ᱠᱟᱴᱟᱜᱼᱟ ᱟᱨᱠᱤ᱾
ᱩᱸᱢ ᱮᱸᱻ᱾ ᱢᱟᱱᱮ ᱢᱤᱜ ᱱᱤᱸᱫᱟᱹ ᱜᱮ ᱵᱟᱝ?
ᱦᱮᱸ, ᱢᱤᱜ ᱧᱤᱫᱟᱹ ᱜᱮ᱾
ᱦᱮᱸ ᱚᱝᱠᱟ ᱠᱟᱛᱮᱜ ᱜᱮ ᱟᱵᱚᱣᱟᱜ ᱥᱟᱱᱛᱟᱲ ᱥᱚᱢᱟᱡᱽ ᱦᱚᱸ ᱵᱟᱧᱪᱟᱣ ᱫᱚᱦᱚ ᱜᱮ ᱱᱟᱯᱟᱭᱟ, ᱦᱮᱸ ᱥᱮ?
ᱦᱮᱸ ᱛᱟᱦᱚᱞᱮ ᱠᱷᱟᱱ ᱦᱟᱯᱮᱱ ᱫᱟᱨᱟᱢ ᱦᱟᱯᱮᱱ ᱫᱟᱨᱟᱢ ᱨᱮᱱ ᱯᱚᱯᱚᱝᱨᱟ ᱡᱟᱦᱟᱸᱭ ᱜᱤᱫᱽᱨᱟᱹ ᱯᱤᱫᱽᱨᱟᱹ ᱠᱚ ᱩᱱᱠᱩ ᱫᱚ ᱟᱫᱚ ᱚᱱᱟ ᱧᱮᱞ ᱧᱮᱞ ᱛᱮᱜᱮ ᱛᱚ ᱠᱚ ᱪᱮᱫᱟ ᱥᱮ᱾
ᱦᱩᱸ᱾ ᱟᱵᱚ ᱱᱤᱛᱚᱜ ᱡᱟᱦᱟᱸ ᱞᱮᱠᱟ ᱥᱟᱯᱲᱟᱢ ᱫᱤᱱ ᱫᱚ ᱡᱟᱦᱟᱸ ᱞᱮᱠᱟ ᱜᱮ ᱡᱟᱦᱟᱸ ᱞᱮᱠᱟᱣ ᱠᱟᱜ ᱠᱚ ᱵᱟᱵᱚᱱ ᱵᱩᱡ ᱟᱠᱟᱜ ᱥᱮ ᱠᱟᱹᱢᱤ ᱠᱟᱫᱟ ᱵᱚᱱ ᱱᱤ ᱛᱚᱜ ᱫᱚᱵᱚᱱ ᱡᱚᱛᱚ ᱦᱚᱲ ᱜᱮᱵᱚᱱ ᱟᱹᱠᱤᱞᱚᱜ ᱠᱟᱱᱟ ᱥᱮ ᱟ ᱠᱤᱞ ᱢᱟᱨᱥᱟᱞ ᱰᱟᱦᱟᱨ ᱛᱮᱵᱚᱱ ᱛᱟᱢ ᱫᱟ, ᱡᱟᱛᱮ ᱵᱷᱟᱹᱜᱤ ᱡᱩᱛ ᱛᱮᱵᱚᱱ ᱪᱟᱞᱟᱜ ᱢᱟ ᱟᱵᱚᱨᱮᱝ ᱜᱤᱫᱽᱨᱟᱹ ᱠᱚᱦᱚᱸ ᱠᱚ ᱪᱟᱞᱟᱜ ᱢᱟ ᱚᱱᱟ ᱱᱟᱜ ᱥᱩᱵᱮᱵᱚᱥᱛᱷᱟ ᱵᱟᱢ ᱠᱚᱨᱟᱣ ᱴᱚᱠᱟᱱ ᱠᱷᱟᱱ ᱪᱤᱠᱟᱹᱛᱮ ᱦᱩᱭᱩᱜᱼᱟ ᱦᱮᱸ ᱥᱮ ᱵᱟᱝ᱾
ᱦᱮᱸ ᱦᱮᱸ᱾ ᱟᱨ ᱜᱚᱝᱠᱮᱧ ᱞᱮᱭᱫᱟ ᱱᱚᱜᱼᱚᱭ ᱡᱮ ᱦᱳᱭᱳᱜ ᱠᱟᱱᱟ ᱦᱩᱞ ᱢᱟᱦᱟ ᱵᱚᱱ ᱢᱟᱫᱟ ᱱᱚᱣᱟ ᱢᱟ ᱴᱷᱤᱠ ᱜᱮᱭᱟ, ᱟᱨ ᱡᱟᱦᱟᱸ ᱟᱵᱚᱣᱟᱜ ᱥᱟᱶᱛᱟ ᱟᱨᱮ ᱠᱷᱚᱛᱤ ᱠᱟᱨᱚᱠ ᱡᱤᱱᱤᱥ ᱡᱟᱦᱟᱸ ᱦᱟᱺᱰᱤ ᱯᱟᱹᱣᱨᱟᱹ ᱯᱟᱣᱨᱟᱹ ᱚᱱᱟ ᱟᱢ ᱪᱮᱫ ᱞᱮᱠᱟᱢ ᱧᱮᱞ ᱫᱟ?
ᱱᱚᱣᱟ ᱫᱚ ᱤᱧ ᱤᱧᱟᱹᱜ ᱪᱤᱱᱛᱟ ᱵᱷᱟᱵᱱᱟ ᱨᱮᱫᱚ, ᱟᱹᱰᱤ ᱛᱮᱜ ᱜᱮ ᱢᱟᱱᱮ ᱢᱤᱫᱴᱮᱜ ᱫᱚ ᱱᱟᱦᱟᱪᱟᱨ ᱡᱤᱱᱤᱥ ᱥᱮ ᱠᱷᱟᱨᱟᱯ ᱡᱤᱱᱤᱥ ᱠᱟᱱᱟ᱾
ᱦᱮᱸ ᱥᱮ ᱡᱮ ᱱᱚᱝᱠᱟ ᱚᱭ ᱡᱮᱢᱚᱱ ᱦᱟᱺᱰᱤ ᱯᱟᱹᱣᱨᱟᱹ ᱫᱚ ᱟᱵᱚ ᱵᱚᱸᱜᱟ ᱧᱩᱛᱩᱢ ᱛᱮᱥᱮ ᱡᱟᱦᱟᱱ ᱧᱤᱛᱩᱢ ᱛᱮᱵᱚᱱ ᱠᱚᱨᱟᱣ ᱫᱟ ᱠᱤᱱᱛᱩ ᱟᱵᱚ ᱜᱮ ᱵᱚᱸᱜᱟ ᱧᱤᱛᱩᱢ ᱛᱮ ᱟᱵᱚ ᱜᱮ ᱵᱤᱥᱤ ᱵᱚᱱ ᱱᱩᱭᱮᱫᱟ, ᱠᱤᱱᱛᱩ ᱦᱚᱜᱼᱱᱟ ᱠᱷᱮᱛᱨᱮ ᱫᱚ ᱟᱵᱚᱣᱟᱜ ᱫᱚ ᱢᱟᱱᱮ ᱟᱹᱰᱤ ᱛᱮᱫ ᱜᱮ ᱱᱟᱦᱟᱪᱟᱨ ᱥᱮ ᱦᱚᱲᱢᱚ ᱨᱮᱱᱟᱜ ᱠᱷᱚᱛᱤ ᱟᱹᱰᱤ ᱛᱮᱫ ᱜᱮ ᱠᱷᱚᱛᱤᱭᱮᱫᱟ ᱡᱮᱢᱚᱱ ᱱᱚᱜᱼᱚᱭ ᱞᱟᱦᱟᱱ ᱡᱩᱫᱤ ᱵᱚᱱ ᱧᱮᱞ ᱠᱚᱣᱟ ᱦᱚᱲ ᱟᱹᱰᱤ ᱫᱤᱱ ᱜᱮᱠᱚ ᱵᱟᱧᱪᱟᱜ ᱠᱟᱱ ᱛᱟᱦᱮᱱᱟ, ᱱᱮᱛᱟᱨ ᱠᱤᱱᱛᱩ ᱵᱮᱥᱤᱨ ᱵᱷᱟᱜᱽ ᱦᱚᱲᱟᱜ ᱜᱮ ᱧᱮᱞᱟᱢ ᱦᱟᱺᱰᱤ ᱯᱟᱹᱣᱨᱟᱹ ᱧᱩ ᱠᱷᱟᱹᱛᱤᱨ ᱛᱮ ᱠᱮᱱᱥᱟᱨ
ᱟᱹᱰᱤ ᱨᱚᱠᱚᱢ